ᱦᱮᱞᱳ᱾
ᱦᱮᱞᱳ ᱾
ᱪᱮᱜ ᱵᱤᱱ ᱪᱤᱠᱟᱹᱭ ᱫᱟ ᱜᱚᱢᱠᱮ?
ᱪᱮᱫ ᱦᱚᱸ ᱵᱟᱝ ᱜᱚᱢᱠᱮ᱾ ᱦᱚᱜ-ᱚᱭ ᱫᱟᱠᱟ ᱠᱚ ᱡᱚᱢ ᱵᱟᱲᱟ ᱠᱟᱛᱮᱫ ᱦᱮᱱᱟᱜ ᱟᱠᱟᱫ ᱞᱤᱧᱟ ᱦᱚᱜ-ᱚᱭ ᱤᱭᱟᱹ ᱥᱮᱱ ᱠᱷᱟᱫᱟᱱ ᱥᱮᱫ
ᱟᱹᱵᱤᱱ ᱫᱚ ᱪᱮᱫ ᱵᱤᱱ ᱪᱤᱠᱟᱹᱭ ᱫᱟ?
ᱡᱚᱢ ᱵᱟᱲᱟ ᱠᱮᱫᱟᱢ? ᱪᱤᱠᱟᱹ ᱦᱚᱸ ᱵᱟᱝ ᱟᱹᱞᱤᱧ ᱦᱚᱞᱤᱧ ᱫᱩᱲᱩᱵ ᱵᱟᱲᱟᱣ ᱠᱟᱱᱟ᱾ ᱱᱚᱛᱮ ᱨᱮ ᱚᱲᱟᱜ ᱠᱚᱨᱮ ᱜᱮ᱾
ᱚ ᱫᱟᱠᱟ ᱠᱚ ᱡᱚᱢ ᱵᱟᱲᱟ ᱠᱮᱫᱟ?
ᱦᱮᱸ ᱦᱚᱜ-ᱚᱭ ᱜᱚᱢᱠᱮ ᱠᱟᱹᱴᱤᱡ ᱞᱟᱦᱟ ᱜᱮ ᱡᱚᱢ ᱦᱩᱭ ᱱᱟ᱾
ᱚ
ᱟᱹᱵᱤᱱ ᱫᱚᱵᱤᱱ ᱡᱚᱢ ᱠᱮᱫᱟ?
ᱦᱮᱸ ᱤᱧ ᱦᱚᱸ ᱠᱟᱹᱴᱤᱡ ᱞᱟᱦᱟᱧ ᱡᱚᱢ ᱠᱮᱫᱟ᱾
ᱦᱮᱸ, ᱫᱤᱭᱮ ᱱᱟᱯᱟᱭ ᱵᱟᱲᱟ ᱜᱮ ᱢᱮᱱᱟᱜ ᱵᱤᱱᱟ?
ᱦᱮᱸ ᱱᱟᱯᱟᱭ ᱵᱟᱲᱟ ᱜᱮ ᱢᱤᱱᱟᱹᱧᱟ᱾ ᱟᱢ ᱪᱮᱫ ᱞᱮᱠᱟ ᱢᱮᱱᱟᱜ ᱢᱮᱭᱟ?
ᱤᱧ ᱦᱚᱸ ᱱᱟᱯᱟᱭ ᱫᱚ ᱱᱟᱯᱟᱭ ᱜᱮ᱾ ᱟᱨ ᱚᱲᱟᱜ ᱠᱚᱨᱮᱱ?
ᱚᱲᱟᱜ ᱠᱚᱨᱮ ᱦᱚᱸ ᱱᱟᱯᱟᱭ ᱵᱟᱲᱟ ᱜᱮ᱾
ᱚ ᱟᱪᱪᱷᱟ ᱟᱪᱪᱷᱟ᱾
ᱦᱳᱭ, ᱛᱮᱦᱮᱧᱟᱜ ᱟᱵᱚᱦᱟᱣᱟ ᱠᱚᱫᱚ ᱪᱮᱫ ᱞᱮᱠᱟ?
ᱛᱤᱦᱤᱱᱟᱜ ᱟᱵᱚᱦᱟᱣᱟ ᱫᱚ ᱛᱮᱦᱮᱧ ᱫᱚ ᱚᱱᱠᱟ ᱫᱚ ᱵᱟᱭ ᱨᱤᱢᱤᱞ ᱠᱟᱫᱟᱭ ᱨᱤᱢᱤᱞ ᱫᱚ ᱡᱟ ᱜᱮ ᱥᱤᱛᱩᱝ ᱵᱟᱲᱟᱭᱮᱫ ᱠᱟᱱᱟᱭ᱾ ᱛᱤᱦᱤᱧ ᱵᱷᱟᱞᱤ ᱜᱮ ᱥᱤᱛᱩᱝ ᱫᱟᱭ ᱢᱤᱫ ᱜᱷᱟᱹᱲᱤᱡ ᱫᱚ᱾
ᱦᱩᱸ᱾
ᱚᱱᱛᱮᱱᱟᱜ ᱟᱵᱚᱦᱟᱣᱟ ᱪᱮᱫ ᱞᱮᱠᱟ?
ᱪᱤᱠᱟᱹᱭᱮᱱᱟ?
ᱚᱱᱛᱮ ᱚᱱᱛᱮᱱᱟᱜ ᱟᱵᱚᱦᱟᱣᱟ ᱵᱚᱞᱮ ᱪᱮᱫ ᱞᱮᱠᱟ? ᱫᱟᱜ ᱮᱫᱟᱭ ᱥᱮ ᱪᱮᱫ?
ᱵᱟ ᱫᱟᱜ ᱫᱚ ᱵᱟᱭ ᱫᱟᱜ ᱠᱟᱫᱟ ᱛᱤᱦᱤᱧ ᱫᱚ᱾ ᱛᱤᱦᱤᱧ ᱫᱚᱭ ᱥᱤᱛᱩᱝ ᱟᱞᱮ ᱠᱟᱱᱟ ᱫᱚᱢᱮ᱾
ᱦᱩᱸ ᱾
ᱮᱠᱫᱚᱢ ᱵᱟᱯᱷᱟᱜ ᱠᱟᱱ ᱞᱮᱠᱟ ᱟᱹᱭᱠᱟᱹᱜ ᱠᱟᱱᱟ᱾
ᱦᱮᱸ ᱦᱮᱸ᱾ ᱟᱹᱰᱤ ᱜᱮᱥ ᱜᱮ ᱵᱩᱡᱩᱜ ᱠᱟᱱᱟ ᱥᱤᱛᱩᱝ ᱫᱟᱭ ᱟᱨ ᱠᱚᱭᱮᱠ ᱫᱤᱱ ᱞᱟᱦᱟᱭ ᱴᱷᱟᱱᱰᱟᱭ ᱜᱮᱥ ᱜᱚᱨᱚᱢ᱾
ᱦᱩᱸ᱾
ᱨᱩᱣᱟᱹ ᱜᱮ ᱦᱟᱹᱥᱩ ᱠᱚ ᱧᱟᱧᱟᱢ ᱜᱮᱭᱟ᱾
ᱦᱮᱸ ᱱᱚᱝᱠᱟᱱ ᱟᱵᱚᱦᱟᱣᱟ ᱨᱮᱜᱮ ᱡᱟᱹ ᱡᱟᱹᱥᱛᱤ ᱫᱚ ᱨᱩᱣᱟᱹ ᱦᱟᱹᱥᱩ ᱫᱚ ᱧᱟᱧᱟᱢᱟ᱾
ᱦᱮᱸ ᱦᱮᱸ᱾ ᱟᱪᱪᱷᱟ‌ ᱟᱞᱮᱟ ᱫᱚ
ᱫᱤᱭᱮ
ᱨᱚᱦᱚᱭ ᱠᱚᱫᱚ ᱛᱤᱱ ᱥᱟᱺᱭᱤᱧ ᱠᱮᱫᱟ?
ᱦᱚᱸᱜ-ᱚᱭ ᱛᱚ ᱮᱛᱚᱦᱚᱵᱚᱜ ᱠᱟᱱ ᱛᱟᱞᱮᱭᱟ᱾ ᱟᱯᱮ ᱛᱤᱱᱟᱹᱜ ᱥᱟᱺᱜᱤᱧ ᱠᱮᱫᱟ ᱯᱮ?
ᱟᱞᱮ ᱦᱚᱸ ᱵᱚᱞᱮ ᱪᱟᱞᱩᱣ ᱠᱟᱱᱟ ᱮᱠᱷᱚᱱ ᱫᱚ᱾ᱡᱟ ᱜᱮᱠᱚ ᱨᱚᱦᱚᱭ ᱵᱟᱲᱟᱭᱮᱫᱟ᱾
ᱛᱟᱦᱚᱞᱮ ᱱᱤᱭᱟᱹ ᱵᱚᱪᱷᱚᱨ ᱫᱚ ᱟᱯᱮ ᱫᱚ ᱪᱮᱫ ᱪᱮᱫ ᱦᱳᱲᱳ ᱦᱩᱲᱩ ᱡᱟᱹᱥᱛᱤ ᱯᱮ ᱨᱚᱦᱚᱭᱮᱫᱟ?
ᱡᱟᱹᱥᱛᱤ ᱦᱩᱲᱩ ᱫᱚ ᱡᱟᱜᱮ ᱥᱚᱨᱱᱚ ᱟᱨ ᱞᱚᱞᱟᱴ ᱜᱮ ᱨᱚᱦᱚᱭ ᱵᱟᱲᱟ ᱦᱩᱭᱩᱜ ᱟᱫᱚ ᱱᱤᱭᱟᱹ ᱵᱟᱨ ᱫᱚ ᱦᱟᱱᱟ ᱫᱷᱚᱱ ᱥᱤᱢᱚᱞᱤ ᱢᱮᱱ ᱫᱚ ᱞᱟᱜᱟᱣ ᱦᱩᱭᱩᱜ-ᱟ᱾ ᱦᱟᱱᱟ ᱱᱟᱣᱟ ᱛᱚᱞᱟ ᱮᱨ ᱦᱩᱭ ᱠᱟᱱᱟ᱾ ᱮ ᱛᱟᱦᱚᱞᱮ ᱚᱱᱟ ᱫᱚ ᱟᱹᱣᱨᱤ ᱠᱚ ᱤᱭᱟᱹᱭᱟᱠᱚ ᱟᱫᱚ ᱱᱤᱭᱟᱹ ᱜᱮᱠᱚ ᱤᱭᱟᱹ ᱦᱟᱛᱟᱲ ᱟᱛᱠᱚ ᱥᱚᱨᱱᱚ ᱜᱮ᱾ ᱦᱮᱸ᱾
ᱮᱠᱷᱚᱱᱚ ᱛᱟᱦᱚᱞᱮ ᱟᱭᱢᱟ ᱵᱟᱹᱠᱤ ᱢᱮᱱᱟᱜ ᱟᱠᱟᱫᱟ ᱵᱟᱝ ᱦᱚᱸᱜ-ᱚᱭ᱾
ᱦᱮᱸ ᱵᱟᱠᱤ ᱫᱚ ᱢᱮᱱᱟᱜ ᱟᱠᱟᱫ ᱜᱮᱭᱟ, ᱵᱟᱨᱭᱟ ᱯᱮᱭᱟ ᱠᱷᱮᱛ ᱡᱟᱱᱤᱡ ᱨᱚᱦᱚᱭ ᱦᱩᱭᱮᱱᱟ᱾ ᱫᱤᱭᱮ ᱟᱫᱚ ᱚᱱᱠᱟ ᱥᱤᱛᱩᱝ-ᱮᱫ ᱠᱷᱟᱱ ᱫᱚ ᱟᱨᱚ ᱛᱷᱚᱲᱟ ᱡᱷᱟᱢᱮᱞᱟ᱾ ᱵᱟᱭ ᱫᱟᱜ ᱞᱮᱠᱷᱟᱱᱡ ᱟᱨᱚ ᱠᱷᱮᱛᱨᱮ ᱵᱟᱝ ᱤᱭᱟᱹ ᱦᱩᱭᱩᱜ ᱠᱟᱱᱟ᱾
ᱦᱩᱸ ᱦᱩᱸ᱾ ᱱᱤᱭᱟᱹ ᱫᱟᱜ ᱨᱮᱠᱤ ᱟᱨ ᱦᱩᱭᱩᱜ-ᱟ, ᱟᱨᱚ ᱱᱤᱭᱟᱹ ᱪᱷᱟᱹᱛᱩ ᱠᱚ ᱢᱮᱱᱫᱟ ᱥᱮ ᱱᱤᱭᱟᱹ ᱡᱷᱟᱴ ᱫᱚᱠᱚ ᱢᱮᱱ ᱮᱫᱟ ᱥᱮᱪᱮᱫ ᱵᱷᱟᱹᱜᱤ ᱜᱮ ᱫᱟᱜ ᱠᱚ ᱢᱮᱱᱟᱜᱼᱟ ᱥᱮ ᱪᱮᱫ᱾
ᱦᱩᱸ᱾ ᱦᱮᱸ ᱱᱚᱣᱟ ᱠᱚ ᱢᱮᱱᱮᱫ ᱜᱮ ᱟᱫᱚ ᱚᱠᱚᱨ ᱫᱟᱜ ᱢᱟ ᱵᱟᱭ ᱫᱟᱜ ᱮᱫ ᱠᱟᱱ᱾
ᱦᱮᱸ ᱚᱱᱟ ᱦᱚᱸᱛᱚ᱾ ᱟᱫᱚ ᱩᱱᱠᱩ ᱠᱤᱪᱷᱩ ᱦᱚᱲ ᱦᱮᱱᱟᱜ ᱠᱚᱣᱟ ᱡᱟᱦᱟᱸᱭ ᱫᱚ ᱧᱮᱞ ᱠᱟᱛᱮᱫ ᱜᱮ ᱠᱚ ᱵᱩᱡᱟ᱾
ᱦᱩᱲᱩ ᱯᱮ ᱨᱚᱦᱚᱭᱮᱫᱟ?
ᱟᱞᱮ ᱦᱚᱸ ᱚᱱᱟ ᱠᱚᱜᱮᱞᱮ ᱨᱚᱦᱚᱭᱮᱫ-ᱟ᱾ ᱞᱚᱨᱞᱟᱴ, ᱥᱚᱨᱱᱚ ᱚᱱᱟᱜᱮ᱾
ᱚ᱾
ᱚ ᱦᱟᱹᱠᱩ ᱠᱚᱫᱚ ᱯᱮ ᱥᱟᱭᱮᱫ ᱠᱚᱣᱟ ᱥᱮ ᱵᱟᱝ?
ᱦᱚᱸ ᱦᱟᱹᱠᱩ ᱠᱚ ᱜᱟᱰᱟ ᱠᱚᱫᱚ ᱯᱮᱨᱮᱡ ᱟᱠᱟᱱ ᱜᱮᱭᱟ᱾ ᱱᱟᱹᱭ ᱠᱚᱦᱚᱸ ᱯᱮᱨᱮᱡ ᱟᱠᱟᱱᱟ, ᱦᱟᱹᱠᱩ ᱠᱚ ᱥᱟᱵ ᱫᱚ ᱦᱩᱭᱩᱜ ᱠᱟᱱ ᱜᱮᱭᱟ ᱢᱟᱡᱷᱮ ᱥᱟᱡᱷᱮ᱾ ᱮᱠᱷᱚᱱ ᱟᱨᱚ ᱥᱚᱢᱚᱭ ᱵᱟᱭ ᱧᱟᱢᱚᱜ ᱠᱟᱱᱟ ᱥᱮ ᱚᱱᱛᱮ ᱜᱮ ᱵᱟᱹᱫ ᱥᱮᱫ ᱪᱟᱞᱟᱣ ᱦᱩᱭᱩᱜ ᱠᱟᱱᱟ᱾ ᱦᱩᱲᱩ ᱨᱚᱦᱚᱭ ᱥᱮᱫ ᱜᱮ ᱚᱱᱛᱮ ᱜᱮ᱾ ᱤᱧ ᱫᱚ ᱚᱱᱟ ᱫᱤᱜ ᱫᱤᱭᱮ ᱚᱱᱛᱮ ᱫᱚ ᱠᱷᱩᱵ ᱠᱚᱢ᱾ ᱦᱮᱸ᱾
ᱫᱤᱭᱮ ᱜᱟᱰᱟᱢ ᱢᱮᱱᱠᱷᱟᱡ ᱜᱮ ᱢᱮᱫᱴᱮᱱ ᱤᱭᱟᱹ ᱠᱟᱛᱷᱟ ᱞᱟᱹᱭ ᱠᱩᱞᱤ ᱵᱩᱡᱷᱟᱹᱣ ᱵᱤᱱᱟᱹᱧᱟ᱾
ᱦᱮᱸ ᱞᱟᱹᱭ ᱢᱮ᱾
ᱟᱞᱮ ᱱᱚᱱᱛᱮ ᱡᱮᱢᱚᱱ ᱢᱤᱫᱴᱟᱝ ᱜᱟᱰᱟ ᱢᱮᱱᱟᱜ ᱟᱠᱟᱜ-ᱟ ᱦᱮᱸ᱾ ᱚᱱᱠᱟ ᱫᱟᱜ ᱞᱮᱠᱷᱟᱱ ᱫᱚ ᱟᱭᱢᱟ ᱜᱮ ᱯᱮᱨᱮᱡᱚᱜ-ᱟ᱾ ᱮᱠᱫᱚᱢ ᱦᱚᱲ ᱦᱚᱢ ᱟᱹᱛᱩ ᱪᱟᱞᱟᱜ-ᱟ᱾ ᱠᱤᱱᱛᱩ ᱠᱷᱚᱱ ᱱᱚᱝᱠᱟ ᱵᱟᱭ ᱫᱟᱜ-ᱟ, ᱱᱚᱝᱠᱟ ᱜᱚᱨᱚᱢ ᱫᱤᱱ ᱛᱚᱠᱷᱚᱱ ᱫᱚ ᱟᱸᱡᱮᱫᱚᱜ-ᱟ ᱢᱟᱱᱮ ᱛᱟᱲᱟᱢ ᱛᱮᱦᱚᱢ ᱯᱟᱨᱚᱢ ᱜᱚᱫᱚᱜ-ᱟ᱾ ᱟᱫᱚ ᱱᱤᱭᱟᱹ ᱠᱩᱠᱞᱤ ᱫᱚ ᱱᱤᱭᱟᱹ ᱡᱮ ᱟᱞᱮ ᱡᱟᱦᱟᱸ ᱱᱚᱣᱟ ᱥᱩᱨ ᱨᱮ ᱜᱟᱰᱟ ᱢᱮᱱᱟᱜ ᱟᱠᱟᱫᱟ ᱚᱱᱟ ᱜᱟᱰᱟ ᱫᱚ ᱟᱹᱰᱤ ᱦᱤᱨᱠᱷᱟᱹ ᱜᱮ ᱥᱚᱜ-ᱟ, ᱮᱠᱫᱚᱢ᱾
ᱫᱟᱜ ᱨᱮ ᱚᱱᱟ ᱡᱟᱦᱟᱸ ᱦᱚᱭ ᱡᱟᱦᱟᱸᱭ ᱦᱚᱲᱟᱜ ᱦᱮᱵᱟ ᱵᱟᱹᱱᱩᱜ ᱟᱠᱟᱫᱟ ᱵᱟᱝ, ᱦᱮᱞᱳ, ᱦᱮᱞᱳ, ᱦᱮᱞᱳ ᱦᱮᱞᱳ ᱦᱮᱞᱳ ᱦᱮᱞᱳ, ᱚᱠᱟᱭᱮᱱᱟᱢ ᱜᱚᱢᱠᱮ? ᱦᱮᱞᱳ, ᱦᱮᱞᱳ,